ᱦᱮᱞᱳ
ᱡᱚᱦᱟᱨ ᱜᱮ᱾
ᱦᱳᱭ ᱡᱚᱦᱟᱨ ᱜᱮ᱾
ᱥᱟᱹᱜᱩᱱ ᱥᱮᱛᱟᱜ ᱥᱟᱶᱛᱮ,
ᱦᱮᱸ ᱥᱟᱹᱜᱩᱱ ᱥᱮᱛᱟᱜ ᱤᱧᱟᱹᱜ ᱨᱚᱲ ᱠᱚ ᱴᱷᱤᱠᱴᱷᱟᱠ ᱟᱸᱡᱚᱢᱚᱜ ᱠᱟᱱᱟ ᱾
ᱦᱮᱸ ᱨᱚᱲ ᱠᱚᱫᱚ ᱩᱢᱩᱴ ᱟᱸᱡᱚᱢᱚᱜ ᱠᱟᱱ ᱜᱮᱭᱟ ᱾ ᱤᱧᱟᱹᱜ ᱨᱚᱲ ᱟᱸᱡᱚᱢᱚᱜ ᱠᱟᱱᱟ ᱾
ᱦᱳᱭ ᱟᱸᱡᱚᱢᱚᱜ ᱠᱟᱱ ᱜᱮᱭᱟ ᱢᱚᱸᱡᱽ ᱜᱮ᱾
ᱛᱟᱨᱯᱚᱨᱮ ᱱᱚᱜ-ᱚᱭ ᱥᱮᱛᱟᱜ ᱥᱤᱸᱜᱟᱹᱲ ᱛᱚ ᱡᱟᱹᱯᱤᱫ ᱠᱷᱚᱱ ᱵᱮᱨᱮᱫ ᱠᱟᱛᱮᱫ ᱚᱠᱟ ᱥᱮᱫ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱠᱟᱹᱢᱤ ᱠᱟᱡᱽ ᱠᱚ᱾
ᱠᱟᱹᱢᱤ ᱠᱟᱡᱽ ᱠᱚᱫᱚ ᱦᱮᱸᱜ ᱮᱢ ᱡᱟᱹᱯᱤᱫ ᱵᱮᱨᱮᱫ ᱠᱟᱛᱮᱫ ᱵᱨᱟᱥ ᱦᱩᱛᱩᱢ ᱵᱟᱲᱟ ᱠᱚ ᱦᱩᱭ ᱮᱱᱟ᱾ ᱫᱤᱭᱮ ᱦᱚᱸᱜ-ᱚᱭ ᱵᱟᱭᱨᱮ ᱥᱮᱫ ᱨᱮ ᱫᱩᱲᱩᱵ ᱦᱩᱭ ᱟᱠᱟᱱᱟ᱾
ᱟᱦ ᱟᱹᱰᱤ ᱱᱟᱯᱟᱭ ᱜᱮ᱾ ᱛᱟᱨᱯᱚᱨᱮ ᱱᱚᱜ-ᱚᱭ ᱡᱮ ᱟᱵᱚ ᱱᱚᱜ ᱱᱚᱣᱟ ᱢᱟᱱᱮ ᱜᱟᱛᱮ ᱛᱟᱞᱟ ᱥᱮ ᱟᱨᱦᱚᱸ ᱜᱩᱜ ᱨᱚᱯᱚᱲ ᱠᱚ ᱦᱩᱭᱩᱜ ᱠᱟᱱ ᱛᱟᱵᱚᱱᱟ ᱛᱚ, ᱟᱵᱚ ᱱᱚᱜ-ᱚᱭ ᱡᱮ ᱛᱤᱨᱤᱥᱟ ᱡᱩᱱ ᱦᱤᱡᱩᱜ ᱠᱟᱱ ᱫᱚ ᱜᱟᱯᱟ᱾ ᱛᱚ ᱟᱯᱮ ᱥᱮᱫ ᱚᱠᱟ ᱞᱮᱠᱟ ᱥᱟᱹᱛ ᱥᱟᱯᱲᱟᱣ ᱠᱚ ᱦᱩᱭᱩᱜ ᱠᱟᱱᱟ ᱥᱮ ᱵᱟᱝᱟ᱾
ᱦᱳᱭ ᱟᱞᱮ ᱥᱮᱫ ᱦᱚᱸ ᱥᱟᱹᱛ ᱥᱟᱯᱲᱟᱣ ᱫᱚ ᱦᱩᱭᱩᱜ ᱠᱟᱱ ᱜᱮᱭᱟ᱾
ᱜᱟᱯᱟ ᱱᱟᱜ ᱫᱤᱱ ᱢᱟᱱᱟᱣ ᱞᱟᱹᱜᱤᱫ ᱫᱚ᱾
ᱜᱟᱯᱟ ᱢᱟ ᱟᱹᱰᱤ ᱜᱮ ᱟᱹᱰᱤ ᱢᱟᱨᱟᱝ ᱟᱵᱚ ᱦᱩᱞᱜᱟᱹᱨᱭᱟᱹ ᱠᱚᱣᱟᱜ ᱚᱱᱟ ᱦᱩᱞ ᱠᱚᱵᱚᱱ ᱧᱟᱢ ᱱᱟ ᱦᱩᱞ ᱠᱚᱠᱚ ᱦᱚᱦᱚᱞᱟ ᱚᱱᱟ ᱨᱮᱭᱟᱜ ᱢᱟᱱᱮ ᱟᱵᱚᱨᱮᱱ ᱡᱟᱦᱟᱸ ᱦᱩᱞ ᱵᱤᱨ ᱟᱨᱠᱤ ᱩᱱᱠᱤᱱᱟᱜ ᱫᱚ ᱦᱚᱞᱟ ᱜᱟᱯᱟ ᱫᱚ ᱵᱚᱱ ᱢᱟᱱᱮ ᱫᱩᱠ ᱢᱩᱦᱤᱢ ᱨᱮᱭᱟᱜ ᱠᱟᱛ ᱠᱟᱛᱷᱟ ᱠᱟᱱᱟ ᱥᱮ ᱛᱚ ᱚᱱᱟᱜᱮ ᱟᱹᱰᱤ ᱡᱟᱭᱜᱟ ᱨᱮᱜᱮ, ᱟᱹᱰᱤ ᱟᱹᱰᱤ ᱡᱟᱭᱜᱟ ᱨᱮᱜᱮ ᱢᱟ ᱱᱚᱣᱟ ᱠᱚ ᱫᱤᱠ ᱫᱤᱭᱮ᱾ ᱢᱟᱱᱮ ᱩᱱᱟᱹᱜ ᱮ ᱜᱟᱯᱟᱞ ᱢᱟᱨᱟᱣ ᱠᱚ ᱵᱟᱝ ᱦᱩᱭᱩᱜ ᱜᱮᱭᱟ᱾
ᱦᱮᱸ ᱜᱟᱯᱟᱞᱢᱟᱨᱟᱣ ᱠᱚᱫᱚ ᱵᱟᱝ ᱦᱩᱭᱩᱜ ᱜᱮᱭᱟ, ᱟᱫᱚᱢ ᱟᱫᱚᱢ ᱡᱟᱭᱜᱟ ᱨᱮᱫᱚ᱾
ᱦᱳᱭ ᱟᱫᱚ ᱚᱱᱟ ᱜᱮ ᱥᱟᱱᱛᱟᱲ ᱠᱚ ᱟᱹᱰᱤ ᱡᱟᱭᱜᱟ ᱨᱮ ᱥᱟᱱᱛᱟᱲ ᱨᱮᱱᱟᱜ ᱟᱵᱚ ᱞᱮᱠᱟ ᱢᱟᱹᱱᱢᱤ ᱠᱚᱫᱚ ᱩᱱᱠᱩ ᱫᱚ ᱵᱟᱠ- ᱠᱚ ᱵᱟᱲᱟᱭ ᱜᱮᱭᱟ ᱡᱮ, ᱦᱩᱞ ᱨᱮ ᱡᱮ, ᱚᱠᱚᱭ ᱵᱤᱨ ᱠᱟᱱᱟ ᱠᱤᱱ᱾ ᱧᱩᱛᱩᱢ ᱥᱩᱫᱩ ᱟᱹᱰᱤ ᱟᱹᱰᱤ ᱡᱟᱭᱜᱟ ᱨᱮᱫᱚ ᱵᱟᱠᱚ ᱯᱩᱪᱟᱭᱮᱫ ᱜᱮᱭᱟ ᱥᱮ᱾
ᱦᱮᱸ
ᱛᱟᱦᱚᱞᱮ ᱢᱟ, ᱚᱱᱛᱮ ᱪᱮᱫ ᱢᱟᱱᱮ ᱥᱟᱹᱛ ᱥᱟᱯᱲᱟᱣ ᱜᱮᱭᱟ ᱠᱚ ᱡᱮ, ᱱᱚᱜ-ᱚᱭ ᱦᱩᱞ ᱢᱟᱦᱟᱸ ᱨᱮ ᱜᱟᱯ ᱯᱟ ᱞᱮᱠᱟᱱᱟᱜ ᱫᱤᱱ ᱨᱮ ᱡᱮ ᱵᱚᱸᱜᱟ ᱵᱩᱨᱩ ᱠᱟᱹᱢᱤ ᱥᱟᱹᱛ ᱯᱚᱨᱮ ᱟᱨᱚ ᱟᱭᱢᱟ ᱟᱭᱢᱟ ᱥᱟᱹᱛ ᱥᱟᱯᱲᱟᱣ ᱠᱚ ᱫᱚᱦᱚᱭ ᱜᱮᱭᱟ ᱛᱚ᱾ ᱛᱚ ᱚᱱᱛᱮ ᱚᱠᱟ ᱞᱮᱠᱟ ᱥᱟᱹᱛ ᱥᱟᱯᱲᱟᱣ ᱠᱚ ᱫᱚᱦᱚᱭ ᱜᱮᱭᱟ᱾
ᱟ ᱟᱞᱮᱥᱮᱫ ᱫᱚ ᱦᱩᱞ ᱢᱟᱦᱟᱸ ᱤᱫᱤ ᱠᱟᱛᱮᱫ ᱫᱚ ᱥᱮᱛᱟᱜ ᱫᱚᱦᱟᱸᱜ ᱯᱩᱭᱞᱳ ᱨᱮᱫᱚ ᱚᱱᱟ ᱠᱚᱜᱮ ᱢᱟᱱᱟᱣ ᱵᱟᱛᱟᱣ ᱦᱩᱭᱩᱜ ᱠᱟᱱᱟ ᱵᱚᱸᱜᱟ ᱵᱩᱨᱩ᱾
ᱩᱱᱠᱤᱱ ᱡᱟᱦᱟᱸᱭ ᱫᱚ ᱥᱤᱫᱩ ᱠᱟᱹᱱᱦᱩ ᱩᱱᱠᱤᱱᱟᱜ ᱢᱟᱱᱮ ᱢᱟᱱᱟᱣ ᱚᱱᱟ ᱫᱚ ᱟᱴᱴᱟ ᱥᱟᱲᱮ ᱟᱴ ᱴᱟ ᱵᱷᱤᱛᱤᱨ ᱨᱮᱜᱮ ᱦᱩᱭᱩᱜ ᱜᱮᱭᱟ ᱟᱞᱮᱥᱮᱫ ᱫᱚ ᱚᱱᱠᱟ᱾ ᱢᱟᱱᱮ ᱤᱱᱟᱹ ᱪᱷᱟᱲᱟ ᱠᱟᱛᱮᱜ ᱟᱨᱚ, ᱮ ᱢᱤᱫ ᱵᱟᱨ ᱠᱟᱛᱷᱟ ᱡᱟᱦᱟᱸᱭ
ᱜᱟᱹᱠᱷᱩᱲᱟᱱ ᱠᱚ ᱢᱟᱱᱮ ᱦᱟᱯᱲᱟᱢ ᱠᱚᱣᱟᱜ ᱦᱟᱲᱟᱢ ᱠᱚ ᱢᱟᱱᱮ ᱡᱟᱦᱟᱸᱭ ᱥᱮᱫᱟᱭ ᱦᱚᱲ᱾
ᱚᱱᱟ ᱠᱚ ᱞᱤᱭᱮ ᱢᱤᱫ ᱵᱟᱨ ᱠᱟᱛᱷᱟ ᱠᱚᱠᱚ ᱞᱟᱹᱭᱟ᱾
ᱟᱪᱪᱷᱟ ᱟᱹᱰᱤ ᱱᱟᱯᱟᱭ ᱜᱮ᱾
ᱦᱳᱭ ᱟᱨᱚ ᱚᱱᱟ ᱪᱷᱟᱰᱟ ᱠᱟᱛᱮᱜ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱞᱟᱹᱜᱤᱫ ᱦᱚᱜ-ᱚᱭ ᱮᱸ ᱠᱷᱮᱞ ᱠᱚ ᱢᱟᱱᱮ ᱮᱠᱥᱚ ᱢᱤᱴᱟᱨ ᱫᱩᱥᱚ ᱢᱤᱴᱟᱨ ᱪᱟᱢᱚᱪ ᱫᱟᱹᱲ ᱚᱱᱟ ᱠᱚ ᱛᱟᱦᱮᱱ ᱜᱮᱭᱟ᱾ ᱛᱟᱨᱯᱚᱨᱮ ᱚᱸ ᱜᱚᱜᱚ ᱛᱟᱠᱚ ᱢᱟᱹᱭ ᱛᱟᱠᱚ ᱞᱟᱹᱜᱤᱫ ᱫᱚ ᱱᱚᱜ-ᱚᱭ ᱵᱮᱡᱷᱟ ᱛᱩᱧ ᱛᱟᱦᱮᱱ ᱠᱟᱱᱟ᱾ ᱛᱟᱨᱯᱚᱨᱮ ᱢᱮᱡᱤᱠ ᱠᱤᱞᱪᱤᱭᱟᱨ ᱚᱱᱠᱟᱱ ᱟᱭᱢᱟ ᱞᱮᱠᱟᱱ ᱠᱷᱮᱞ ᱛᱟᱦᱮᱱ ᱠᱟᱱ ᱜᱮᱭᱟ᱾ ᱟᱨ ᱵᱟᱵᱟ ᱠᱚ ᱦᱚᱲ ᱵᱟᱵᱟ ᱦᱚᱲ ᱠᱚ ᱞᱟᱹᱜᱤᱫ ᱦᱚᱸ ᱚᱱᱠᱟ ᱟᱜ-ᱥᱟᱨ ᱛᱩᱧ ᱚᱱᱟ ᱠᱚᱢᱟ ᱛᱟᱦᱮᱱ ᱠᱟᱱ ᱜᱮ ᱟᱨ ᱤᱱᱟᱹ ᱪᱷᱟᱰᱟ ᱠᱟᱛᱮᱜ ᱟᱨᱚ,
ᱚᱱᱚᱬᱦᱮᱸ ᱞᱟᱹᱭ ᱟᱨ ᱡᱟᱦᱟᱸᱭ ᱫᱚ ᱚᱱᱟ ᱦᱩᱞ ᱤᱫᱤ ᱠᱟᱛᱮᱜ ᱥᱮᱨᱮᱧ ᱱᱚᱣᱟ ᱠᱚᱦᱚᱸ ᱠᱚ ᱞᱟᱹᱭᱮᱫ ᱜᱮᱭᱟ᱾ ᱚᱱᱟ ᱠᱚᱦᱚᱸ ᱦᱩᱭᱩᱜ ᱜᱮᱭᱟ ᱟᱨ ᱛᱟᱨᱯᱚᱨᱮ ᱯᱟᱛᱟ ᱮᱱᱮᱡ ᱦᱚᱸ ᱠᱚ ᱫᱚᱦᱚᱭᱮᱫ ᱜᱮᱭᱟ ᱯᱟᱛᱟ ᱮᱱᱮᱡ, ᱱᱚᱣᱟ ᱠᱚ ᱦᱩᱭᱩᱜ ᱜᱮᱭᱟ ᱟᱞᱮᱥᱮᱫ ᱫᱚ᱾
ᱟᱹᱰᱤ ᱱᱟᱯᱟᱭ ᱟᱹᱰᱤ ᱱᱟᱯᱟᱭ ᱜᱮ ᱚᱱᱟ ᱠᱚ ᱫᱚᱦᱚ ᱫᱚ ᱞᱟᱹᱠᱛᱤᱭᱟᱱᱟᱜ ᱜᱮ ᱠᱟᱱᱟ᱾ ᱡᱟᱦᱟᱸ ᱠᱚ ᱥᱚᱢᱟᱡᱽ ᱨᱮᱱᱟᱜ ᱟᱵᱚ ᱥᱟᱱᱛᱟᱲ ᱥᱚᱢᱟᱡᱽ ᱠᱚᱨᱮ ᱢᱮᱱᱟᱜ ᱜᱮᱭᱟ, ᱚᱱᱟ ᱠᱚ ᱫᱚᱦᱚ ᱫᱚ ᱫᱚᱨ ᱠᱟᱨ ᱜᱮᱭᱟ᱾ ᱢᱮᱱᱠᱷᱟᱱ ᱱᱚᱝᱠᱟ ᱟᱸᱡᱚᱢ ᱠᱟᱱ ᱜᱮᱭᱟ ᱡᱮ ᱟᱹᱰᱤ ᱟᱹᱰᱤ ᱡᱟᱭᱜᱟ ᱨᱮ ᱯᱨᱳᱜᱨᱟᱢ ᱠᱚᱠᱚ ᱫᱚᱦᱚᱭ ᱜᱮᱭᱟ᱾ ᱛᱚ ᱚᱱᱛᱮ ᱢᱟ ᱚᱱᱠᱟ ᱦᱳᱭᱳᱜ ᱜᱮᱭᱟ᱾
ᱵᱟᱝ ᱵᱟᱝ ᱟᱞᱮᱥᱮᱫ ᱫᱚ ᱚᱱᱠᱟ ᱫᱚ ᱵᱟᱝ ᱦᱩᱭ ᱠᱟᱱᱟ ᱦᱚᱜᱼᱚᱭ ᱛᱩᱢᱫᱟᱜ ᱴᱟᱢᱟᱠ ᱟᱛᱮ ᱜᱮ ᱱᱚᱜᱼᱚᱭ ᱯᱟ ᱛᱟ ᱮᱱᱮᱡ ᱠᱚᱜᱮ ᱫᱚᱦᱚ ᱦᱩᱭᱩᱜ ᱛᱟᱦᱮᱸᱫ, ᱚᱱᱟ ᱛᱩᱢᱫᱟᱜ ᱪᱷᱟᱲᱟ ᱛᱩᱢᱫᱟᱜ ᱴᱟᱢᱟᱠ ᱪᱷᱟᱲᱟ ᱠᱟᱛᱮᱜ ᱫᱚ ᱢᱟᱱᱮ ᱚᱱᱟ ᱡᱮ ᱢᱟᱭᱤᱠ ᱵᱚᱠᱥ ᱟᱹᱜᱩ ᱠᱟᱛᱮ ᱮᱱᱮᱡ ᱥᱮ ᱯᱷᱟᱱᱥᱮᱱ ᱚᱱᱠᱟᱱᱟᱜ ᱫᱚ ᱫᱚᱦᱚ ᱫᱚ ᱵᱟᱝ ᱦᱩᱭ ᱟᱠᱟᱱᱟ᱾ ᱤᱧ ᱫᱚ ᱵᱟᱹᱧ ᱧᱮᱞ ᱟᱠᱟᱫᱟ ᱟᱨ ᱫᱚᱦᱚ ᱦᱚᱸ ᱵᱟᱝ ᱦᱩᱭ ᱟᱠᱟᱱᱟ ᱚᱱᱠᱟ ᱫᱚ ᱟᱨ ᱡᱟᱹᱱᱤᱡ ᱵᱟᱝ ᱦᱩᱭᱩᱜᱼᱟ᱾
ᱚᱱᱟ ᱫᱚ ᱟᱹᱰᱤ ᱱᱟᱯᱟᱭ ᱠᱟᱛᱷᱟ ᱠᱟᱱᱟ᱾ ᱡᱟᱛᱮ ᱟᱞᱚ ᱦᱩᱭᱩᱜ ᱢᱟ ᱱᱚᱣᱟ ᱫᱚ ᱟᱵᱚ ᱥᱚᱢᱟᱡᱽ ᱨᱮ ᱫᱩᱠ ᱢᱩᱦᱤᱢ ᱨᱮᱭᱟᱜ ᱠᱟᱛᱷᱟ ᱠᱟᱱᱟ ᱡᱮᱦᱮ ᱛᱚ ᱩᱱᱢᱟ ᱩᱱᱢᱟ ᱟᱵᱚ ᱢᱟᱱᱮ ᱟᱹᱰᱤ ᱢᱟᱱᱮ ᱫᱩᱠ ᱦᱟᱨᱠᱮᱛ ᱨᱮ ᱯᱟᱨᱚᱢ ᱠᱟᱛᱮᱜ ᱦᱚᱸᱜᱼᱚᱭ ᱢᱟᱱᱮ ᱦᱚᱲᱢᱚ ᱨᱮᱭᱟᱜ ᱢᱟᱭᱟᱢ ᱞᱤᱸᱜᱤ ᱠᱟᱛᱮᱜ ᱱᱩᱠᱩ ᱡᱮ ᱱᱚᱜᱼᱚᱭ ᱢᱟᱱᱮ ᱵᱤᱨ ᱠᱚ ᱢᱟᱭᱟᱝ ᱠᱚ ᱞᱤᱸᱜᱤ ᱟᱠᱟᱫ ᱛᱟᱠᱚ᱾ ᱚᱱᱟ ᱠᱚ ᱫᱤᱠ ᱫᱤᱭᱮ ᱫᱚ ᱱᱚᱣᱟ ᱫᱚ ᱨᱟᱹᱥᱠᱟᱹ ᱞᱮᱠᱟᱱᱟᱜ ᱫᱤᱱ ᱫᱚ ᱵᱟᱝ ᱠᱟᱱ ᱛᱟᱵᱚᱱᱟ᱾
ᱵᱟᱝ ᱵᱟᱝ ᱨᱟᱹᱥᱠᱟᱹ ᱨᱮᱭᱟᱜ ᱫᱤᱱ ᱫᱚ ᱵᱟᱝ ᱠᱟᱱᱟ, ᱚᱱᱟᱫᱚ ᱟᱵᱚ ᱞᱟᱹᱜᱤᱫ ᱫᱚ ᱟᱹᱰᱤ ᱫᱩᱠ ᱨᱮᱭᱟᱜ ᱫᱤᱱ ᱠᱟᱱ ᱜᱮᱭᱟ᱾
ᱦᱮᱸ ᱟᱪᱪᱷᱟ ᱱᱚᱣᱟ ᱢᱟ ᱵᱟᱠᱷᱨᱟ ᱛᱟᱦᱚᱞᱮ ᱟᱯᱮ ᱥᱮᱫ ᱵᱚᱸᱜᱟ ᱵᱩᱨᱩ ᱠᱚ ᱚᱠᱟᱞᱮᱠ ᱠᱟ ᱦᱩᱭᱩᱜ ᱜᱮᱭᱟ᱾ ᱢᱟᱜ ᱢᱚᱬᱮ, ᱵᱟᱦᱟ, ᱥᱚᱦᱨᱟᱭ ᱠᱚ ᱦᱩᱭ ᱵᱟᱲᱟᱜ ᱜᱮᱭᱟ ᱥᱮ ᱵᱟᱝ?
ᱦᱮᱸ ᱢᱟᱜ ᱢᱚᱲᱮ, ᱵᱟᱦᱟ, ᱥᱚᱦᱨᱟᱭ ᱡᱷᱚᱛᱚ ᱜᱮ ᱦᱩᱭᱩᱜ ᱜᱮᱭᱟ᱾ ᱠᱟᱨᱟᱢ, ᱫᱟᱸᱥᱟᱭ ᱮᱱᱮᱡ᱾
ᱮᱵᱟᱨ ᱱᱚᱜᱼᱚᱭ ᱦᱟᱞᱮᱜᱮ ᱯᱟᱨᱚᱢ ᱱᱟ ᱢᱟᱜ ᱢᱚᱬᱮ, ᱵᱟᱦᱟ ᱠᱚᱨᱮᱭᱟᱜ ᱤᱭᱟᱹ ᱠᱚ᱾
ᱦᱮᱸ
ᱛᱟᱦᱚᱞᱮ ᱮᱵᱟᱨᱮ ᱪᱮᱫ ᱞᱮᱠᱟ ᱟᱯᱮ ᱥᱮᱫ ᱢᱟᱜ ᱢᱚᱬᱮ ᱠᱚ ᱦᱩᱭ ᱵᱟᱲᱟ ᱠᱟᱱ ᱜᱮᱭᱟ ᱛᱟᱦᱚᱞᱮ? ᱚᱠᱟ ᱞᱮᱠᱟ ᱦᱳᱭᱳᱜ ᱜᱮᱭᱟ ᱠᱟᱹᱴᱤᱡ ᱞᱟᱹᱭ ᱥᱚᱫᱚᱨ ᱞᱮᱠᱷᱟᱱ ᱠᱟᱹᱴᱤᱡ ᱵᱷᱟᱜᱮ ᱠᱚᱜᱼᱟ‌ ᱾
ᱢᱟᱜᱢᱚᱬᱮ ᱫᱚ ᱱᱟᱦᱟᱜ ᱟᱞᱮ ᱟᱛᱩ ᱨᱮᱫᱚ ᱱᱤᱭᱟᱹ ᱫᱷᱟᱣ ᱫᱚ ᱵᱟᱝ ᱦᱳᱭ ᱠᱟᱱᱟ ᱾ ᱚᱱᱟ ᱫᱚ ᱡᱟᱹᱱᱤᱡ ᱰᱮᱲ ᱫᱤᱱ ᱨᱮᱜᱮ ᱦᱩᱭ ᱠᱟᱱᱟ ᱯᱟᱸᱪ ᱥᱟᱞ ᱞᱟᱦᱟ ᱨᱮᱦᱚᱸ ᱵᱟᱝ ᱦᱩᱭ ᱠᱟᱱᱟ ᱦᱳᱭᱛᱳ ᱫᱚᱥ ᱵᱟᱨᱚ ᱵᱟᱨᱚ ᱥᱟᱞ ᱜᱟᱱ ᱦᱩᱭ ᱮᱱᱟ ᱤᱱᱟᱹ ᱪᱷᱟᱰᱟ ᱠᱟᱛᱮᱫ ᱫᱚ ᱟᱞᱮᱴᱷᱮᱡ ᱫᱚ ᱦᱟᱸᱜ ᱚᱱᱠᱟ ᱢᱟᱜ ᱢᱚᱬᱮ ᱫᱚ ᱵᱟᱝ ᱠᱚ ᱵᱟᱝ ᱦᱩᱭ ᱠᱟᱱᱟ ᱟᱫᱚ ᱵᱟᱦᱟ ᱫᱚ ᱯᱨᱚᱛ ᱵᱚᱪᱷᱚᱨ ᱜᱮ ᱦᱩᱭᱩᱜ ᱛᱟᱸᱦᱫ ᱾ ᱟᱫᱚ ᱵᱟᱦᱟ ᱫᱚ ᱟᱞᱮ ᱥᱮᱫ ᱫᱚ ᱯᱮ ᱢᱟᱦᱟ ᱨᱮᱭᱟᱜ ᱠᱚ ᱢᱟᱱᱟᱣᱭᱮᱫ ᱠᱟᱱᱟ ᱾ ᱚᱱᱟ ᱠᱚᱫᱚ ᱩᱢ ᱢᱟᱦᱟ ᱥᱟᱹᱨ ᱫᱤ ᱢᱟᱦᱟ ᱵᱟᱥᱠᱮ ᱢᱟᱦᱟ ᱱᱚᱣᱟ ᱠᱚᱠᱚ ᱢᱟᱱᱟᱣᱭᱮᱫ ᱠᱟᱱᱟ ᱾ ᱟᱫᱚ ᱩᱢ ᱢᱟᱦᱟ ᱦᱤᱞᱳ ᱢᱟ ᱡᱟᱦᱮᱨ ᱥᱟᱹᱲᱤᱢ ᱫᱟᱞᱚᱵ ᱚᱱᱟ ᱠᱚ ᱠᱟᱹᱢᱤ ᱦᱚᱨᱟ ᱦᱳᱭᱳᱜᱼᱟ ᱚᱲᱟᱜ ᱨᱮ ᱜᱮᱡ ᱜᱩᱨᱤᱡ
ᱦᱮᱸ ᱢᱟ ᱚᱱᱟ ᱠᱚᱫᱚ ᱠᱟᱹᱢᱤ ᱵᱟᱲᱟ ᱠᱚᱫᱚ ᱦᱳᱭᱳᱜ ᱜᱮᱭᱟ ᱵᱚᱸᱜᱟ ᱵᱩᱨᱩ ᱛᱟᱯᱚᱨᱮ ᱛᱟᱦᱞᱮ ᱚᱱᱟ ᱢᱟᱜ ᱢᱚᱬᱮ ᱠᱚᱫᱚ ᱢᱟᱱᱮ ᱥᱟᱞᱮ ᱠᱮ ᱥᱟᱞᱮ ᱫᱚ ᱵᱟᱝ ᱦᱩᱭᱩᱜ ᱜᱮᱭᱟ ᱡᱮ ᱢᱚᱬᱮ ᱵᱚᱪᱷᱚᱨ ᱥᱮ ᱜᱮᱞ ᱥᱮᱨᱢᱟ ᱯᱚᱨᱮ ᱦᱩᱭᱩᱜ ᱜᱮᱭᱟ ᱥᱮ ᱪᱮᱫ‌?
ᱦᱮᱸ ᱚᱱᱟ ᱠᱚᱫᱚ ᱢᱚᱬᱮ ᱵᱚᱪᱷᱚᱨ ᱯᱚᱨ ᱯᱚᱨ ᱦᱩᱭᱩᱜ ᱦᱮᱭᱩᱜᱮᱭᱟ ᱤᱧ ᱡᱟᱦᱟᱸ ᱛᱤᱱᱟᱹᱜ ᱤᱧ ᱟᱸᱡᱚᱢ ᱠᱟᱫᱟ ᱢᱚᱬᱮ ᱵᱚᱪᱷᱚᱨ ᱯᱚᱨ ᱯᱚᱨ ᱜᱮ ᱦᱩᱭᱩᱜ -ᱟ ᱾
ᱦ ᱚᱸ
ᱢᱚᱬᱮ ᱫᱚ ᱢᱚᱬᱮ ᱵᱚᱪᱷᱚᱨ ᱛᱟᱨᱯᱚᱨᱮ ᱵᱟᱨᱚ ᱵᱚᱪᱷᱚᱨ,
ᱟᱱᱮ ᱚᱠᱚᱭ ᱫᱚ ᱜᱮᱞ ᱵᱟᱨ ᱥᱮᱨᱢᱟ ᱚᱠᱚᱭ ᱫᱚ ᱜᱮᱞᱵᱟᱨ ᱥᱮᱨᱢᱟ ᱛᱟᱭᱱᱚᱢ ᱠᱚ ᱠᱚᱨᱟᱣ ᱦᱚᱪᱚᱭᱟᱠᱚ ᱡᱮ ᱢᱤᱫ ᱫᱷᱟᱣ ᱛᱟᱨᱯᱚᱨᱮ ᱟᱨᱚ ᱟᱨᱚ ᱜᱮᱞᱵᱟᱨ ᱥᱮᱨᱢᱟ ᱯᱩᱨᱟᱹᱣ ᱫᱷᱟᱹᱨᱤᱡ ᱛᱮᱫᱚ ᱟᱨᱚ ᱚᱱᱠᱟᱜᱮ ᱵᱟᱦᱟ ᱜᱮ ᱥᱮᱱ ᱤᱫᱤᱜᱼᱟ ᱾
ᱦᱳᱭ ᱾
ᱚᱱᱟ ᱢᱟ ᱟᱹᱰᱤ ᱨᱟᱹᱥᱠᱟᱹ ᱜᱮ ᱵᱩᱡᱷᱟᱹᱜᱼᱟ ᱡᱮ ᱛᱟᱺᱜᱤ ᱛᱟᱲᱟᱜᱨᱮ ᱛᱟᱸᱦᱮᱸ ᱵᱚᱱᱟᱭ ᱚᱜᱼᱟ ᱡᱮ ᱱᱚᱜᱼᱚᱭ ᱢᱟᱸᱜ ᱢᱚᱬᱮ ᱢᱟᱨᱟᱝ ᱡᱟᱸᱦᱟᱸ ᱵᱚᱸᱜᱟ ᱡᱮ ᱵᱟᱦᱟ ᱥᱚᱦᱨᱟᱭᱚᱜ ᱠᱟᱱ ᱫᱚᱵᱚᱱ ᱢᱟᱸᱜ ᱢᱚᱬᱮᱜ ᱠᱟᱱᱟ ᱵᱩᱱ ᱥᱮ ᱵᱟᱦᱟ ᱨᱮ ᱵᱟᱦᱟ ᱨᱮᱫᱚ ᱛᱚ ᱚᱝᱠᱟ ᱵᱩᱡᱷᱟᱹᱜ ᱜᱮᱭᱟ ᱨᱟᱹᱥᱠᱟᱹ ᱫᱚ ᱠᱤᱱᱛᱩ ᱡᱚᱠᱷᱚᱱ ᱵᱚᱱ ᱢᱟᱸᱜ ᱢᱚᱬᱮᱜᱼᱟ ᱯᱮᱲᱟ ᱯᱟᱹᱦᱲᱟᱹ ᱟᱨ ᱛᱚᱠᱷᱚᱱ ᱚᱡᱟ ᱨᱟᱹᱮ ᱛᱚᱠᱷᱚᱱ ᱟᱹᱰᱤ ᱵᱷᱟ ᱨᱟᱹᱥ ᱠᱟᱹ ᱜᱮ ᱵᱩᱡᱷᱟᱹᱜᱼᱟ ᱡᱚᱠᱷᱚᱱ ᱢᱟᱨᱟᱝ ᱧᱚᱜ ᱵᱷᱟᱜᱮ ᱧᱚᱜ ᱦᱳᱭᱳᱜ ᱜᱮᱭᱟ ᱥᱮ ᱱᱚᱜᱼᱚᱭ ᱡᱮᱱ ᱜᱮᱞᱢᱟᱨ ᱥᱮᱨᱢᱟ ᱯᱚᱨᱮ ᱢᱟᱸᱜ ᱢᱚᱬᱮ ᱠᱚ ᱦᱳᱭᱩᱜ ᱜᱮᱭᱟ ᱚᱱᱟ ᱠᱚᱨᱮ ᱫᱚ ᱟᱹᱰᱤ ᱠᱟᱹᱴᱤᱡ ᱨᱟᱹᱥᱠᱟᱹ ᱜᱮ ᱟᱞᱟᱫᱟ ᱜᱮ ᱧᱟᱢᱚᱜ ᱜᱮᱭᱟ ᱛᱚ ᱚᱝᱠᱟ
ᱦᱮᱸ ᱢᱟᱸᱜ ᱢᱚᱬᱮ ᱨᱮᱫᱚ ᱨᱟᱹᱥᱠᱟᱹ ᱫᱚ ᱧᱟᱢᱚᱜ ᱜᱮᱭᱟ ᱚᱱᱟ ᱫᱚ ᱢᱟᱨᱟᱝ ᱧᱚᱜ ᱛᱮᱜᱮ ᱢᱟᱱᱟᱣ ᱦᱩᱭᱩᱜ ᱛᱟᱦᱮᱜ ᱾ ᱟᱰᱤ ᱥᱟᱹᱛ ᱥᱟᱯᱲᱟᱣ ᱠᱟᱛᱮᱜ ᱜᱮ ᱢᱟᱱᱟᱣ ᱵᱟᱛᱟᱣ ᱦᱩᱭᱩᱜ ᱛᱟᱦᱮᱸᱜ ᱱᱚᱣᱟ ᱢᱟᱸᱜ ᱢᱚᱬᱮ ᱯᱚᱨᱚᱵᱽ ᱫᱚ ᱟᱨ ᱱᱮᱣᱛᱟ ᱠᱚᱸᱦᱚᱸ ᱟᱭᱢᱟ ᱜᱟᱱ ᱯᱮᱲᱟ ᱜᱮ ᱱᱮᱶᱛᱟ ᱫᱚ ᱦᱩᱭᱩᱜ ᱛᱟᱦᱮᱱᱚᱟ ᱾
ᱟᱪᱪᱷᱟ ᱟᱯᱮ ᱥᱮᱱᱟᱜ ᱢᱟᱸᱜ ᱢᱚᱬᱮ ᱯᱳ ᱢᱟᱱᱮ ᱱᱚᱜᱼᱚᱭ ᱵᱚᱸᱜᱟ ᱵᱩᱨᱩ ᱨᱮ ᱛᱚ ᱫᱟᱲᱮ ᱠᱚᱫᱚ ᱚᱠᱟ ᱞᱮᱠᱟ ᱠᱚ ᱮᱢ ᱠᱚᱜᱮᱭᱟ ᱠᱚ?
ᱮᱸ ᱫᱟᱲᱮ ᱠᱟᱫᱚ‌ ᱢᱟᱨᱟᱝ ᱵᱩᱨᱩᱣᱟᱜ ᱫᱟᱲᱮ ᱫᱚ ᱩᱱᱤᱭᱟᱜ ᱫᱟᱲᱮ ᱫᱚ ᱦᱩᱭᱩᱜ ᱠᱟᱱᱟ‌
ᱯᱩᱸᱰ ᱥᱟᱺᱰᱤ ᱵᱟᱠᱷᱟᱡ ᱟᱨ ᱵᱟᱭᱫᱟ ᱢᱮᱨᱚᱢ ᱯᱩᱸᱰ ᱩᱱᱤ ᱫᱟᱲᱮ ᱫᱚ ᱢᱟᱨᱟᱝ ᱵᱩᱨᱩ ᱨᱮᱱ ᱫᱚ ᱾
ᱦᱩᱸ ᱮᱠ ᱢᱟᱨᱟᱝ ᱵᱩᱨᱩ ᱨᱮᱱᱫᱚ ᱡᱩᱫᱤ ᱛᱟᱦᱞᱮ ᱛᱤᱱ ᱢᱟᱱᱮ ᱫᱟᱲᱮ ᱜᱚᱫᱚᱜ ᱟᱨ ᱢᱤᱫᱴᱟᱝ ᱜᱮ ᱫᱟᱲᱮ ᱥᱮ ᱟᱭᱢᱟ ᱜᱚᱴᱟᱝ ᱜᱮ ᱫᱟᱲᱮ ᱛᱟᱦᱮᱱ ᱜᱮᱭᱟ ᱠᱚ‌᱾
ᱢᱟᱨᱟᱝ ᱵᱩᱨᱩ ᱞᱟᱹᱜᱤᱫ ᱫᱚ ᱩᱱᱤ ᱵᱟᱭᱫᱟ ᱢᱮᱨᱚᱢ, ᱯᱩᱸᱰ, ᱟᱨ ᱯᱩᱸᱰ ᱥᱟᱺᱰᱤ? ᱟᱨ ᱡᱟᱦᱮᱨ ᱮᱨᱟ ᱞᱟᱜᱤᱫ ᱫᱚ ᱟᱨᱚ ᱫᱟᱲᱮ ᱛᱟᱦᱮᱱ ᱠᱟᱱᱟᱭ ᱩᱱᱤ ᱡᱟᱸᱦᱟᱸᱭ ᱫᱚ ᱦᱮᱲᱟᱜ ᱠᱟᱞᱚᱴ ᱾ ᱟᱨ ᱢᱤᱫᱴᱟᱝ ᱫᱚ ᱜᱩᱞᱤ ᱯᱟᱴᱷᱤ ᱡᱟᱸᱦᱟᱸᱭ ᱵᱚᱱ ᱞᱟᱹᱭᱮ ᱠᱟᱱᱟ ᱾
ᱦᱩᱸ ᱾
ᱦᱮᱸ ᱟᱨ ᱢᱚᱬᱮ ᱠᱚ ᱛᱩᱨᱩᱭ ᱠᱚᱫᱚ ᱟᱨᱟᱜ ᱥᱤᱢ ᱡᱮ ᱫᱟᱲᱮ ᱫᱚ
ᱟᱹᱰᱤᱱᱟ ᱟᱹᱰᱤᱡ ᱟᱹᱰᱤᱡ ᱡᱟᱭᱜᱟ ᱨᱮᱜᱤᱧ ᱧᱮᱞ ᱠᱟᱜᱼᱟ ᱟᱸᱡᱚᱢ ᱟᱠᱟᱱ ᱜᱮᱭᱟ ᱡᱮ, ᱢᱟᱱᱮ ᱱᱚᱣᱟ ᱡᱮ ᱦᱚᱸᱜᱼᱚᱭ ᱡᱮ ᱢᱟᱸᱜ ᱢᱚᱬᱮ ᱨᱮᱦᱚᱸ ᱥᱩᱠᱨᱤ᱾
ᱵᱟᱝ ᱚᱱᱟ ᱫᱚ ᱵᱟᱝ ᱦᱩᱭ ᱠᱟᱱᱟ ᱟᱞᱮ
ᱟᱹᱰᱤ ᱟᱹᱰᱤ ᱢᱟᱱᱮ ᱢᱟᱱᱮ ᱡᱷᱚᱛᱚ ᱡᱟᱭᱜᱟ ᱨᱮᱫᱚ ᱵᱟᱝ ᱥᱚᱢᱟᱱ ᱜᱮᱭᱟ ᱥᱮ ᱵᱚᱸᱜᱟ ᱵᱩᱨᱩ ᱫᱚ, ᱟᱫᱚ ᱚᱝᱠᱟ ᱟᱸᱡᱚᱢ ᱟ ᱠᱟᱱ ᱜᱮᱭᱟ ᱡᱮ, ᱡᱮ ᱱᱚᱣᱟ ᱡᱟᱭᱜᱟ ᱨᱮᱫᱚ ᱥᱮ ᱟᱨᱚ ᱢᱟᱱᱮ ᱥᱩᱠᱨᱤ ᱥᱮ ᱰᱟᱹᱝ ᱢᱟᱱᱮ ᱟᱹᱰᱤ ᱟᱹᱰᱤ ᱡᱟᱭᱜᱟ ᱨᱮᱫᱚ ᱧᱮᱞ ᱟᱸᱡᱚᱢᱚᱜ ᱠᱟᱱᱟ ᱡᱮ, ᱰᱟᱹᱝᱨᱤ᱾ ᱦᱚᱭᱛᱚ ᱡᱮ ᱦᱤᱞᱳᱜ ᱤᱭᱟᱹ ᱠᱚ ᱦᱩᱭᱩᱜ ᱜᱮᱭᱟ ᱢᱟᱸᱜ ᱢᱚᱬᱮ ᱥᱟᱹᱨᱫᱤ ᱢᱟᱦᱟ ᱨᱮ ᱩᱱ ᱦᱤᱞᱳᱜ ᱫᱚ ᱰᱟᱹᱝᱨᱤ᱾
ᱚᱸᱻ
ᱟᱫᱚ ᱱᱟᱦᱟᱸᱜ, ᱟᱫᱚ ᱱᱚᱝᱠᱟ ᱜᱮ ᱟᱫᱚ ᱟᱨᱚ ᱜᱟᱛᱮ ᱠᱚ ᱥᱟᱞᱟᱜ ᱨᱚᱯᱚᱲ ᱠᱟᱛᱮᱜ ᱱᱚᱝᱠᱟ ᱟᱸᱡᱚᱢ ᱠᱟᱱᱟ ᱡᱮ, ᱱᱚᱣᱟ ᱡᱟᱭᱜᱟ ᱨᱮᱫᱚ ᱥᱮ ᱚᱱᱛᱮ ᱩᱢᱩᱜ ᱚᱝᱠᱟᱱ ᱡᱟᱭᱜᱟ ᱠᱚᱨᱮᱡ ᱫᱚ ᱦᱩᱭ ᱵᱟᱲᱟᱜ ᱜᱮᱭᱟ ᱡᱮ ᱰᱟᱹᱝᱨᱤ ᱟᱨ ᱱᱚᱣᱟ ᱤᱭᱟᱹ ᱠᱚᱸᱦᱚᱸ ᱠᱚ ᱮᱢ ᱠᱚᱜᱮᱭᱟ᱾ ᱛᱚ ᱫᱟᱲᱮ ᱠᱚᱫᱚ ᱚᱝᱠᱟᱱ ᱢᱟᱱᱮ ᱵᱟᱲᱟᱭ ᱵᱟᱹᱱᱩᱜᱼᱟ ᱥᱮ, ᱥᱩᱠᱨᱤ ᱫᱚ ᱵᱟᱲᱟᱭ ᱠᱚᱨᱟ ᱜᱮ ᱢᱮᱱᱟᱜᱼᱟ ᱡᱮ, ᱠᱩᱰᱟᱹᱢ ᱱᱟᱭᱠᱮᱹ ᱵᱟᱠᱷᱨᱟ, ᱩᱱᱤ ᱥᱩᱠᱨᱤ ᱫᱚᱭ ᱠᱩᱴᱟᱹᱢᱚᱜᱼᱟᱭ᱾ ᱥᱮ ᱩᱱᱤ ᱜᱮ ᱤᱭᱟᱹᱭ ᱭᱟᱭ ᱵᱚᱸᱜᱟ ᱭᱟᱭ᱾
ᱟᱫᱚ ᱚᱱᱠᱟ ᱫᱚ ᱦᱟᱸᱜ ᱵᱟᱹᱧ ᱧᱮᱞ ᱟᱠᱟᱫᱟ᱾ ᱦᱚᱸᱜᱼᱚᱭ ᱢᱟᱢᱟ ᱚᱲᱟᱜ ᱨᱮ ᱦᱩᱭᱱᱟ ᱚᱸᱰᱮᱱᱟᱜ ᱠᱟᱛᱷᱟ ᱜᱤᱧ ᱞᱟᱹᱭ ᱠᱮᱫᱟ ᱱᱚᱣᱟ ᱫᱚ᱾
ᱦᱮᱸ ᱟᱹᱣ ᱟᱫᱚ ᱟᱹᱰᱤ ᱟᱭᱢᱟ ᱟᱹᱰᱤ ᱡᱟᱭᱜᱟ ᱨᱮ ᱡᱷᱚᱛ ᱛᱚ ᱦᱚᱲᱟᱜ ᱫᱚ ᱵᱚᱸᱜᱟ ᱵᱩᱨᱩ ᱫᱚ ᱵᱟᱝ ᱥᱚᱢᱟᱱ ᱜᱮ
ᱵᱟᱝ ᱥᱚᱢᱟᱱ ᱜᱮᱭᱟ ᱵᱟᱝ, ᱢᱟᱱᱮ ᱟᱞᱟᱫᱟ ᱟᱞᱟᱫᱟ ᱫᱟᱲᱮ ᱠᱚ ᱢᱮᱱᱟᱜ ᱠᱚᱛᱟ ᱠᱚᱣᱟ, ᱚᱠᱚᱭ ᱠᱚ ᱨᱮᱱ ᱱᱚᱝᱠᱟ ᱞᱮᱠᱟ ᱚᱱᱟ ᱫᱚ ᱡᱩᱫᱟᱹ ᱡᱩᱫᱟᱹ ᱜᱮᱭᱟ᱾
ᱦᱚᱸ
ᱛᱟᱦᱚᱞᱮ ᱪᱟᱥᱵᱟᱥ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱮᱸ ᱪᱟᱥ ᱵᱟᱥ ᱠᱚᱫᱚ ᱦᱩᱭ ᱫᱚ ᱦᱟᱸ ᱦᱚᱸᱜ ᱚᱭ ᱛᱚᱞᱟ ᱠᱚ ᱜᱤᱰᱤ ᱵᱟᱲᱟ ᱦᱩᱭ ᱟᱠᱟᱱᱟ᱾ ᱟᱫᱚ ᱦᱚᱸᱜ ᱚᱭ ᱫᱟᱜ ᱡᱟᱹᱲᱤ ᱜᱮᱛᱚ ᱵᱟᱭ ᱫᱟᱜ ᱡᱟᱹᱲᱤᱭᱫᱟ ᱟᱫᱚ ᱨᱚᱦᱚᱭ ᱫᱚ, ᱪᱤᱠᱟᱛᱮ ᱦᱩᱭᱩᱜ-ᱟ᱾ ᱱᱚᱭ ᱨᱤᱢᱤᱞ ᱫᱚ ᱯᱨᱚᱛᱤᱫᱤᱱ ᱞᱮᱠᱟᱜᱮ ᱨᱤᱢᱤᱞ ᱮᱫ ᱠᱟᱱᱟ ᱠᱤᱱᱛᱩ ᱚᱱᱮ, ᱨᱤᱢᱤᱞ ᱥᱟᱰᱮ ᱵᱮᱥᱤᱭᱮᱜ ᱠᱟᱱᱟ ᱵᱤᱡᱽᱞᱤᱭ ᱫᱟᱭ ᱟᱨ ᱫᱟᱜ ᱫᱚ ᱟᱹᱰᱤᱜ ᱜᱮ ᱠᱚᱢ ᱦᱩᱭᱩᱜ ᱠᱟᱱᱟ᱾ ᱚᱱᱟ ᱦᱚᱭ ᱛᱮᱜᱮ ᱦᱚᱭ ᱯᱟᱨᱚᱢ ᱠᱟᱜ᱾
ᱟᱫᱚ ᱚᱱᱮ ᱚᱱᱠᱟᱜᱮ ᱥᱮᱨᱢᱟ ᱡᱟᱹᱲᱤ ᱠᱚᱦᱚᱸ ᱵᱟᱝ ᱦᱩᱭᱩᱜ ᱠᱟᱱ, ᱪᱤᱠᱟᱹᱛᱮ ᱪᱟᱥ ᱠᱚᱜᱮ ᱦᱩᱭᱩᱜ-ᱟ᱾ ᱚᱱᱟᱜᱮ ᱮᱠᱷᱚᱱ ᱡᱚᱛᱚ ᱡᱚᱛᱚ ᱢᱟᱱᱮ ᱡᱟᱦᱟᱸᱛᱤᱱᱟᱹᱜ ᱠᱚ ᱚᱱᱟ ᱪᱟᱥ ᱞᱟᱹᱜᱤᱫ ᱠᱚ ᱠᱩᱨᱩᱢᱩᱴᱩ ᱴᱩ ᱢᱟᱱᱮ ᱡᱷᱚᱛᱚ ᱜᱮᱠᱚ ᱠᱚᱭᱚᱜ ᱠᱟᱜᱼᱟ ᱠᱚ ᱡᱮ ᱥᱮᱨᱢᱟ ᱡᱟᱹᱲᱤ ᱪᱮᱫᱟᱜ ᱜᱮ ᱵᱟᱝ ᱦᱩᱭᱩᱜ ᱠᱟᱱᱟ, ᱦᱩᱰᱩᱨ ᱵᱤᱡᱽᱞᱤ ᱢᱟ ᱫᱚᱢᱮᱜᱮ ᱜᱮ ᱦᱩᱭᱩᱜ ᱠᱟᱱ᱾ ᱛᱟᱣ ᱥᱮᱨᱢᱟ ᱡᱟᱹᱲᱤ ᱫᱚ ᱵᱟᱝ ᱦᱩᱭᱩᱜ ᱠᱟᱱᱟ᱾ ᱟᱹᱰᱤ ᱟᱴᱠᱟ ᱟᱹᱰᱤ ᱟᱱᱟᱴ ᱜᱮ ᱠᱚ ᱵᱩᱡᱷᱟᱹᱣᱟᱠᱚᱣᱟ ᱡᱚᱛ ᱥᱟᱱᱟᱢ ᱢᱟᱹᱱᱢᱤ ᱜᱮ᱾ ᱡᱟᱦᱟᱸᱭ ᱠᱚᱠᱚ ᱪᱟᱥᱵᱟᱥ ᱟᱠᱚ ᱩᱱᱠᱩ ᱫᱚ ᱟᱹᱰᱤ ᱟᱱᱟᱴ ᱜᱮ ᱠᱚ ᱵᱩᱡᱷᱟᱹᱣ ᱮᱫᱟ ᱚᱠᱟ ᱨᱮᱞᱮ ᱧᱟᱢᱟ ᱫᱟᱜ᱾
ᱦᱳᱭ
ᱢᱤᱱᱤ ᱢᱤᱱᱤ ᱠᱚᱢᱟ ᱱᱤᱛᱚᱜ ᱫᱚ, ᱵᱚᱱᱫᱚ ᱟᱠᱟᱫ ᱜᱮᱭᱟ ᱠᱚ ᱡᱷᱚᱛᱚ ᱦᱚᱲ ᱜᱮ᱾
ᱦᱮᱸ ᱱᱤᱛᱚᱜ ᱫᱚ ᱢᱤᱱᱤ ᱠᱚ ᱫᱚ ᱦᱟᱸᱜ ᱠᱚ ᱵᱚᱱᱫᱚ ᱦᱟᱛᱟᱲ ᱟᱠᱟᱫᱟ ᱚᱱᱮ᱾ ᱚᱱᱟᱢᱟ ᱫᱷᱚᱨᱚᱱ ᱪᱟᱥ ᱞᱟᱹᱜᱤᱫ ᱠᱚ ᱟᱲᱟᱜ ᱮᱫ ᱛᱟᱦᱮᱸᱜ, ᱟᱫᱚ ᱱᱚᱣᱟ ᱦᱚᱸ ᱡᱩᱫᱤ ᱰᱮᱨᱤᱛᱮ ᱵᱷᱚᱨᱥᱟᱭᱟ ᱟᱨ ᱡᱚᱛᱚ ᱦᱚᱲ ᱡᱩᱫᱤ ᱠᱚ ᱞᱟᱹᱭᱟ ᱡᱮ, ᱫᱟᱜ ᱤᱧ ᱠᱤᱨᱤᱧᱟ ᱥᱮ ᱫᱟᱜ ᱟᱲᱟᱜᱽ ᱢᱮ᱾ ᱡᱷᱚᱛᱚ ᱦᱚᱲᱟᱜ ᱢᱚᱸ ᱡᱩᱫᱤ ᱡᱷᱚᱛᱚ ᱪᱟᱹᱥᱤ ᱠᱚ ᱞᱟᱹᱭᱟ, ᱡᱮ ᱨᱚᱦᱚᱭ ᱦᱩᱭᱩᱜ-ᱟ᱾ ᱛᱟᱦᱚᱞᱮ ᱚᱱᱟ ᱢᱤᱱᱤ ᱨᱮᱭᱟᱜ ᱫᱟᱜ ᱛᱮᱜᱮ ᱵᱚᱱ ᱨᱚᱦᱚᱭᱟ᱾ ᱡᱷᱚᱛᱚ ᱦᱚᱲ ᱡᱩᱫᱤ ᱢᱚᱛ ᱦᱩᱭᱩᱜ-ᱟ ᱛᱚᱵᱽ ᱛᱮᱜᱮ ᱚᱱᱟ ᱫᱚ ᱨᱚᱦᱚᱭ ᱫᱚ ᱦᱩᱭᱩᱜ-ᱟ ᱵᱟᱠᱷᱟᱡ ᱫᱚ ᱢᱤᱜ ᱦᱚᱲ ᱛᱮᱫᱚ ᱵᱟᱝ ᱦᱩᱭᱩᱜ-ᱟ ᱦᱟᱸᱜ ᱚᱱᱟ ᱨᱚᱦᱚᱭ ᱦᱚᱸ ᱾
ᱟᱫᱚ ᱚᱱᱠᱟ ᱜᱮ ᱢᱟ ᱟᱫᱚ ᱡᱷᱚᱛᱚ ᱡᱟᱭᱜᱟ ᱨᱮᱫᱚ ᱡᱷᱚᱛᱚ ᱫᱚ ᱢᱟᱱᱮ ᱢᱤᱱᱤ ᱠᱚᱦᱚᱸ ᱡᱟᱹᱥᱛᱤ ᱫᱚ ᱵᱟᱝ ᱦᱩᱭᱩᱜ ᱠᱟᱱᱟ ᱛᱚ ᱾
ᱦᱳᱭ ᱾
ᱟᱫᱚ ᱚᱱᱟ ᱠᱷᱟᱹᱛᱤᱨ ᱛᱮ ᱟᱨᱠᱤ ᱢᱟᱱᱮ ᱠᱟᱹᱴᱤᱡ ᱥᱮᱨᱢᱟ ᱡᱟᱹᱲᱤ ᱠᱚ ᱧᱟᱢ ᱠᱮᱫ ᱵᱟᱝ ᱡᱚᱛᱚ ᱡᱟᱹᱥᱛᱤ ᱠᱚ ᱞᱟᱹᱭ ᱠᱮᱣᱟ ᱵᱟᱝ ᱠᱟᱹᱴᱤᱡ ᱥᱮᱨᱢᱟ ᱡᱟᱹᱲᱤ ᱧᱟᱢ ᱦᱩᱭᱮᱱᱟ ᱾ ᱡᱮᱢᱚᱱ ᱚᱱᱟ ᱠᱤᱪᱷᱩ ᱫᱤᱱ ᱞᱟᱦᱟ ᱜᱮ ᱥᱮᱨᱢᱟ ᱡᱟᱹᱲᱤ ᱦᱩᱭᱮᱱᱟ ᱟᱹᱰᱤ ᱨᱟᱹᱥᱠᱟᱹ ᱜᱮ ᱵᱩᱡᱷᱟᱹᱣ ᱮᱱᱟ ᱡᱮ ᱵᱟᱝ ᱠᱟᱹᱴᱤᱡ ᱥᱮᱨᱢᱟ ᱡᱟᱹᱲᱤ ᱧᱟᱢ ᱦᱩᱭᱮᱱᱟ ᱦᱚᱜ-ᱚᱭ ᱾ ᱛᱚᱞᱟ ᱠᱚ ᱜᱤᱲᱤᱭᱟᱠᱟᱱ ᱚᱱᱟ ᱠᱚ ᱠᱟᱹᱴᱤᱡ ᱦᱟᱨᱟᱜ-ᱟ ᱾ ᱛᱟᱯᱚᱨᱮ ᱢᱟ ᱦᱚᱸᱜ-ᱚᱭ ᱟᱫᱚ ᱦᱚᱜ-ᱚᱭ ᱠᱩᱲᱤ ᱯᱚᱸᱪᱤᱥ ᱥᱮᱨᱢᱟ ᱡᱟᱹᱲᱤ ᱜᱮ ᱵᱟᱹᱱᱩᱜ-ᱟ ᱡᱮ ᱚᱠᱟ ᱞᱮᱠᱟ ᱡᱮ ᱠᱟᱹᱜ ᱠᱟᱱᱟ ᱡᱮ ᱮᱛᱚ ᱜᱚᱨᱚᱢ ᱱᱚᱣᱟ ᱤᱭᱟᱹᱨᱮ, ᱮᱛᱚ ᱜᱚᱨᱚᱢ ᱵᱩᱡᱷᱟᱹᱜ ᱠᱟᱱᱟ ᱨᱮ ᱢᱟ ᱚᱱᱟ ᱛᱚᱞᱟ ᱫᱟᱨᱮ ᱠᱚ ᱫᱚ ᱪᱮᱫ ᱪᱤᱠᱟᱜ ᱠᱟᱱᱟ ᱡᱮ ᱠᱮ ᱡᱟᱱᱮ ᱾
ᱦᱳᱭ ᱾ ᱫᱟᱜ ᱡᱟᱹᱲᱤ ᱜᱮ ᱵᱟᱝ ᱦᱩᱭᱩᱜ ᱠᱟᱱᱟ ᱦᱚᱜᱼᱚᱭ ᱦᱚᱭ, ᱫᱟᱜ, ᱨᱤᱢᱤᱞ ᱜᱮ ᱥᱩᱫᱩ ᱾ ᱚᱱᱟ ᱜᱮ ᱦᱚᱭ ᱟᱨ ᱨᱤᱢᱤᱞ ᱥᱟᱰᱮ ᱚᱱᱟ ᱪᱷᱟᱲᱟ ᱫᱚ ᱟᱫᱚ ᱫᱟᱜ ᱫᱚ ᱡᱟᱹᱥᱛᱤ ᱫᱚ ᱵᱟᱝ ᱦᱩᱭᱩᱜ ᱠᱟᱱᱟ ᱾ ᱟᱨ ᱱᱚᱣᱟ ᱠᱤᱪᱷᱩ ᱫᱤᱱ ᱢᱟᱲᱟᱝ ᱵᱟᱨ ᱯᱮ ᱫᱤᱱ ᱫᱚ ᱴᱷᱤᱠ ᱴᱷᱟᱠ ᱜᱮ ᱫᱟᱜ ᱵᱟᱲᱟ ᱠᱮᱫᱟᱭ ᱾ ᱢᱚᱱᱮ ᱦᱩᱭᱩᱜ ᱠᱟᱱ ᱛᱟᱦᱮᱸᱫ ᱡᱮ ᱫᱟᱜᱟᱭ ᱦᱚᱭᱛᱳ ᱫᱟᱜᱟᱭ ᱫᱟᱜᱟᱭ ᱦᱚᱜᱼᱚᱭ ᱛᱚᱞᱟ ᱠᱚᱦᱚᱸ ᱠᱟᱹᱴᱤᱡ ᱦᱟᱨᱟ ᱡᱟᱣᱨᱟᱜ ᱠᱟᱱᱟ ᱟᱨ ᱱᱮᱛᱟᱨ ᱢᱟ ᱯᱨᱟᱭ ᱞᱮᱠᱟ ᱜᱮ ᱦᱟᱨᱟ ᱦᱮᱡ ᱟᱠᱟᱱᱟ ᱟᱨ ᱱᱤᱛᱚᱜ ᱫᱚ ᱦᱚᱜ-ᱚᱭ ᱫᱟᱜ ᱡᱟᱹᱲᱤ ᱜᱮ ᱵᱟᱹᱱᱩᱜ ᱟᱠᱟᱫᱟ ᱾
ᱩᱸ ᱦᱩᱸ
ᱦᱟᱸ ᱾
ᱟᱫᱚ ᱚᱱᱠᱟ ᱜᱮ ᱦᱚᱜ-ᱚᱭ ᱡᱮ ᱚᱱᱮ ᱱᱤᱛᱚᱜ ᱫᱚ ᱠᱚ ᱪᱟᱞᱟᱜ ᱠᱟᱱᱟ ᱾ ᱛᱚ ᱜᱟᱯᱟ ᱛᱟᱦᱮ ᱚᱠᱛᱚᱢ ᱠᱷᱚᱛ